ᱦᱮᱞᱳ ᱡᱚᱦᱟᱨ
ᱦᱮᱸ ᱡᱚᱦᱟᱨ ᱜᱮ ᱥᱟᱹᱜᱩᱱ ᱥᱮᱛᱟᱜ
ᱨᱚᱲ ᱟᱡᱚᱢᱚᱜ ᱠᱟᱱ ᱛᱟᱞᱤᱧᱟ ᱨᱚᱲ ᱟᱸᱡᱚᱢᱚᱜ ᱠᱟᱱ ᱛᱟᱞᱤᱧᱟ ᱟᱪᱪᱷᱟᱼᱼ ᱛᱟᱦᱚᱞᱮ ᱱᱟᱯᱟᱭ ᱵᱟᱲᱟ ᱜᱮᱭᱟ ᱵᱤᱱ
ᱛᱟᱯᱚᱨ ᱦᱮᱸ ᱱᱟᱯᱟᱭ ᱵᱟᱲᱟ ᱜᱮ ᱱᱤᱛᱚᱜ ᱫᱚᱼᱼ
ᱟᱪᱪᱷᱟ ᱮᱠᱷᱚᱱ ᱫᱚ ᱳᱭ ᱠᱟᱹᱴᱤᱡ ᱢᱟᱴᱷ ᱥᱮᱫ ᱞᱤᱧ ᱦᱮᱡ ᱟᱠᱟᱱᱟ ᱛᱟᱦᱞᱮ ᱚᱱᱛᱮ ᱨᱮᱜᱮ ᱢᱮᱱᱟᱜ ᱞᱤᱧᱟᱹ ᱛᱟᱞᱦᱮ ᱨᱚᱦᱚᱭ ᱠᱚ ᱦᱩᱭᱩᱜ ᱠᱟᱱᱟ ᱥᱮ ᱵᱟᱝ ᱪᱟᱥ ᱠᱚ ᱦᱩᱲᱩ ᱨᱚᱦᱚᱭ ᱠᱚ
ᱫᱷᱩᱨᱟᱹᱣ ᱦᱩᱭ ᱠᱟᱱᱟ ᱟᱹᱰᱤ ᱡᱚᱵᱚᱨ ᱡᱚᱥᱛ ᱜᱮ ᱮᱠᱫᱚᱢ ᱦᱚᱜᱼᱚᱭ ᱧᱤᱫᱟᱹᱭ ᱫᱟᱜ ᱠᱟᱫᱟ ᱛᱚ ᱛᱮᱦᱮᱧ ᱫᱚᱼᱼ
ᱦᱮᱸ
ᱜᱟᱱᱚᱜ ᱠᱟᱱᱟ ᱱᱤᱛᱚᱜ ᱫᱚᱼᱼ
ᱛᱟᱦᱚᱞᱮ ᱟᱹᱰᱤ ᱞᱚᱜᱚᱱ ᱜᱮᱯᱮ ᱨᱚᱦᱚᱭ ᱮᱫᱟ ᱚᱱᱛᱮ ᱫᱚ
ᱦᱮᱸ ᱞᱚᱜᱚᱱ ᱫᱚ ᱞᱚᱜᱚᱱ ᱜᱮ ᱵᱟᱹᱫᱽ ᱜᱮ ᱟᱹᱣᱨᱤ ᱭᱟᱜ-ᱟ ᱵᱟᱹᱭᱦᱟᱹᱲ ᱠᱚᱫᱚ ᱦᱟᱸᱜ ᱪᱟᱵᱟ ᱪᱟᱵᱟᱜ ᱠᱟᱱᱟ ᱚᱱᱟ ᱵᱟᱹᱫᱽ ᱩᱱᱟᱹᱜ ᱟᱣᱨᱤ ᱫᱟᱜᱚᱜᱼᱟ ᱚᱱᱠᱟ ᱢᱟᱨᱟᱝ ᱫᱟᱜ ᱵᱟᱹᱱᱩᱜᱼᱟ ᱡᱟᱹᱥᱛᱤᱼᱼ
ᱢᱟᱱᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱯᱟᱢᱯ ᱥᱮᱞᱳ ᱠᱚ ᱢᱮᱱᱟᱜᱼᱟ
ᱥᱮᱨᱢᱟ ᱫᱟᱜ ᱵᱷᱚᱨᱥᱟ ᱜᱮ ᱱᱚᱛᱮ ᱫᱚ ᱚᱱᱠᱟ ᱢᱟᱱᱮ ᱠᱟᱹᱴᱤᱡ ᱤᱭᱟᱹ ᱧᱚᱜ ᱜᱮᱭᱟ ᱛᱚ
ᱚᱸ
ᱵᱩᱨᱩ ᱧᱚᱜ ᱜᱮᱭᱟ ᱠᱟᱹᱴᱤᱡ ᱯᱟᱢᱯ ᱠᱚᱫᱚ ᱵᱟᱹᱱᱩᱜᱼᱟ ᱢᱮᱱᱤ ᱠᱚᱫᱚ ᱵᱟᱹᱱᱩᱜᱼᱟ
ᱚ ᱛᱟᱦᱞᱮ ᱥᱮᱨᱢᱟ ᱨᱮ ᱛᱤᱱ ᱵᱟᱨ ᱫᱟᱜ ᱜᱮᱭᱟ ᱦᱩᱲᱩ ᱫᱚ ᱛᱤᱱ ᱵᱟᱨ ᱯᱮ ᱨᱚᱦᱚᱭ ᱜᱮᱭᱟ
ᱥᱮᱨᱢᱟ ᱨᱮᱫᱚ ᱢᱤᱫ ᱫᱷᱟᱣ ᱜᱮ ᱟᱨ ᱥᱚᱵᱽᱡᱤ ᱠᱚ ᱪᱟᱥ ᱵᱟᱲᱟᱭ ᱦᱩᱭᱩᱜᱼᱟ ᱚᱱᱟ ᱾ ᱜᱟᱰᱟ ᱫᱟᱜ ᱠᱚᱛᱮ ᱜᱟᱹᱰᱭᱟᱹ ᱫᱟᱜ ᱠᱚᱛᱮ ᱡᱩᱫᱤ ᱛᱟᱦᱮᱱ ᱠᱷᱟᱡ ᱟᱨ ᱵᱟᱠᱷᱟᱱ ᱫᱚ ᱚᱱᱠᱟ ᱪᱟᱥ ᱠᱚᱫᱚ ᱵᱟᱝ ᱦᱩᱭᱩᱜᱼᱟ ᱾
ᱚ ᱥᱚᱵᱽᱡᱤ ᱫᱚ ᱪᱮᱫ ᱪᱮᱫ ᱠᱚᱯᱮ ᱪᱟᱥ ᱜᱮᱭᱟ?
ᱥᱚᱵᱽᱡᱤ ᱟᱭᱢᱟ ᱠᱤᱪᱷᱩ ᱜᱮ ᱡᱮᱢᱚᱱ ᱮᱸ ᱴᱚᱢᱮᱴᱳ ᱠᱚ ᱾ ᱠᱷᱤᱨᱟᱹ ᱞᱟᱣᱠᱤ
ᱟᱪ,
ᱟᱨᱚ ᱵᱷᱤᱱ
ᱟᱨ ᱡᱚᱱᱰᱨᱟ ᱠᱚ ᱮᱨ ᱵᱟᱲᱟ ᱦᱩᱭ ᱞᱮᱱᱟ ᱚᱱᱟ ᱠᱚᱦᱚᱸ ᱚᱱᱠᱟ ᱵᱟᱝ ᱦᱩᱭ ᱞᱮᱱᱟ ᱫᱟᱜ ᱚᱵᱷᱟᱵ ᱛᱮ ᱾ ᱡᱟᱦᱟᱸᱭ ᱡᱟᱦᱟᱸᱭ ᱠᱚᱣᱟᱜ ᱦᱩᱭ ᱠᱟᱱᱟ ᱡᱷᱚᱛᱚ ᱦᱚᱲᱟᱜ ᱫᱚ ᱵᱟᱝ ᱦᱩᱭ ᱠᱟᱱᱟ ᱾
ᱟᱪᱪᱷᱟ ᱢᱟᱱᱮ ᱱᱤᱭᱟᱹ ᱠᱚ ᱡᱚᱢ ᱞᱟᱹᱜᱤᱫ ᱯᱮ ᱪᱟᱥ ᱜᱮᱭᱟ ᱥᱮ ᱵᱟᱡᱟᱨ ᱨᱮ ᱟᱹᱠᱷᱨᱤᱧ ᱞᱟᱹᱜᱤᱫ ᱦᱚᱸ?
ᱦᱩᱸ ᱡᱚᱱᱰᱨᱟ ᱠᱚᱫᱚ ᱚᱲᱟᱜ ᱨᱮ ᱡᱚᱢ ᱵᱟᱲᱟ ᱞᱟᱹᱜᱤᱫ ᱜᱮ ᱾
ᱟᱪᱪᱷᱟ, ᱟᱪᱪᱷᱟ ᱾ ᱟᱨ ᱪᱮᱜ ᱪᱮᱜ ᱦᱳᱲᱳ ᱠᱚᱯᱮ ᱨᱚᱦᱚᱭ ᱜᱮᱭᱟ ᱧᱩᱛᱩᱢ ᱡᱩᱫᱤ ᱵᱮᱱ ᱞᱟᱹᱭ ᱠᱮᱭᱟ
ᱧᱩᱛᱩᱢ ᱠᱚᱫᱚ ᱩᱱᱟᱹᱜ ᱫᱚ ᱦᱟᱸᱜ ᱵᱟᱝ ᱵᱟᱲᱟᱭᱱᱟ ᱵᱟᱹᱫᱽ ᱦᱩᱲᱩ ᱠᱚ ᱢᱮᱛᱟᱜᱼᱟ ᱾ ᱥᱚᱨᱱᱚ ᱞᱚᱞᱟᱴ ᱟᱭᱥᱤ ᱳᱣᱟᱱ ᱾
ᱟᱪᱪᱷᱟ ᱦᱮᱸ ᱟᱞᱮᱥᱮᱫ ᱦᱚᱸ ᱚᱱᱠᱟ ᱱᱟᱜ ᱜᱮ ᱠᱚ ᱨᱚᱦᱚᱭ ᱫᱟ ᱾
ᱦᱩᱸ
ᱛᱷᱟᱞᱮ ᱟᱯᱮ ᱫᱚ ᱢᱟᱱᱮ ᱵᱤᱨ ᱫᱤᱥᱚᱢ ᱥᱮ ᱵᱟᱡᱟᱨ ᱥᱚᱦᱚᱨ ᱮᱞᱟᱠᱟᱨᱮ ᱢᱮᱱᱟᱜ ᱯᱮᱭᱟ?
ᱵᱟᱡᱟᱨ ᱥᱚᱦᱚᱨ ᱫᱚ ᱵᱟᱝ ᱠᱟᱱᱟ ᱟᱨ ᱰᱷᱮᱨ ᱢᱟᱨᱟᱝ ᱵᱤᱨ ᱦᱚᱸ ᱵᱟᱝ ᱠᱟᱱᱟ ᱾ ᱛᱟᱹᱣ ᱵᱩᱨ ᱫᱤᱥᱚᱢ ᱠᱟᱱᱟ ᱦᱟᱸᱜ ᱴᱚᱰᱟᱝ ᱫᱤᱥᱚᱢ ᱡᱟᱦᱟᱸ ᱵᱚᱱ ᱢᱮᱛᱟᱜ ᱠᱟᱱᱟ ᱾
ᱚᱻ
ᱴᱚᱰᱟᱝ ᱫᱤᱥᱚᱢ ᱠᱟᱱᱟ ᱾
ᱛᱟᱦᱞᱮ ᱚᱱᱟ ᱵᱤᱨ ᱵᱩᱨᱩ ᱠᱚ ᱨᱮ ᱮᱢᱱᱤ ᱠᱚ ᱛᱟᱦᱮᱱ ᱜᱮᱭᱟ ᱡᱤᱵ ᱡᱤᱭᱟᱹᱞᱤ ᱠᱚ?
ᱛᱟᱦᱮᱱ ᱜᱮᱭᱟ ᱠᱚ ᱡᱤᱵᱽᱼᱡᱤᱭᱟᱹᱞᱤ ᱢᱮᱱᱟᱜ ᱠᱚ ᱜᱮᱭᱟ ᱨᱩᱰᱟᱹ ᱠᱚ ᱦᱟᱰᱜᱟᱨ ᱠᱚ ᱾ ᱚᱱᱠᱟ ᱞᱟᱹᱴᱩᱤᱡ ᱠᱚ ᱫᱚ ᱵᱟᱹᱱᱩᱜ ᱠᱚᱣᱟ ᱾
ᱦᱟᱛᱤ ᱠᱚ ᱵᱟᱹᱱᱩᱜ ᱠᱚᱣᱟ ᱦᱟᱛᱤ ᱥᱮᱨᱚᱠᱚᱢ ᱾
ᱦᱟᱛᱤ ᱠᱚ ᱫᱚ ᱚᱱᱠᱟᱱ ᱠᱚ ᱫᱚ ᱾ ᱦᱤᱡᱩᱜ ᱟᱠᱚ ᱚᱱᱠᱟᱥ ᱱᱚᱜᱼᱚᱭ ᱡᱮᱢᱚᱱ ᱦᱟᱸᱜ ᱦᱩᱲᱩ ᱠᱚ ᱦᱟᱸᱜ ᱵᱤᱞᱤᱜᱼᱟ ᱡᱚᱠᱷᱚᱱ ᱾ ᱩᱱ ᱡᱚᱦᱚᱜ ᱠᱚ ᱦᱤᱡᱩᱜᱼᱟ ᱦᱟᱸᱜ ᱫᱟᱬᱟᱱ ᱟᱨᱚ ᱡᱩᱫᱤ ᱥᱚᱵᱽᱡᱤ ᱠᱚ ᱾ ᱱᱚᱝᱠᱟ ᱡᱚᱡᱚᱢ ᱠᱚ ᱦᱮᱡ ᱵᱟᱲᱟᱜ ᱜᱮᱭᱟ ᱡᱮ ᱛᱟᱦᱮᱱ ᱫᱚ ᱵᱟᱠᱚ ᱛᱟᱦᱮᱱᱟ ᱯᱟᱨᱚᱢᱚᱜ ᱡᱚᱠᱷᱚᱡ ᱯᱟᱨᱚᱢᱚᱜᱼᱟ ᱱᱚᱝᱠᱟᱛᱮ ᱾
ᱚᱻ
ᱟᱱᱠᱟ ᱵᱟᱥᱟ ᱛᱟᱦᱮᱱ ᱫᱚ ᱵᱟᱠᱚ ᱛᱟᱦᱮᱱᱟ ᱚᱱᱠᱟ ᱦᱤᱡᱩᱜ ᱥᱮᱱᱚᱜ ᱾
ᱟᱪᱪᱷᱟ, ᱢᱟᱱᱮ ᱴᱚᱠᱤᱠ ᱞᱤᱧ ᱞᱟᱹᱭᱫᱟ ᱾ ᱴᱷᱤᱠ ᱟᱪᱷᱮ ᱚᱱᱟ ᱴᱚᱯᱤᱠ ᱞᱤᱭᱮ ᱟᱞᱚᱪᱚᱱᱟ ᱞᱮᱠᱷᱟᱱ ᱠᱟᱹᱴᱤᱡ ᱠᱚ ᱦᱩᱭ ᱠᱚᱼᱟ ᱠᱤᱪᱩᱵᱤᱱ ᱞᱟᱹᱭ ᱠᱮᱭᱟ ᱟᱹᱞᱤᱧ ᱠᱤᱪᱷᱩ ᱞᱤᱧ ᱞᱟᱹᱭ ᱠᱮᱭᱟ ᱾
ᱦᱮᱸ ᱞᱟᱹᱭᱵᱮᱱ ᱾
ᱢᱟᱱᱮ ᱫᱩ ᱦᱟᱡᱟᱨ ᱪᱷᱟᱵᱵᱤᱥ ᱨᱮ ᱧᱩᱨᱩ ᱠᱟᱛᱮᱜ ᱨᱮ ᱦᱚᱸ ᱮᱠᱷᱚᱱᱳ ᱟᱵᱚ ᱟᱛᱳ ᱚᱲᱟᱜ ᱠᱚ ᱨᱮ ᱧᱮᱞᱚᱜ ᱜᱮᱭᱟ ᱢᱟᱱᱮ ᱟᱸᱫᱷᱟ ᱯᱟᱹᱛᱭᱟᱹᱣ ᱮᱠᱷᱚᱱᱳ ᱟᱹᱰᱤᱴᱟᱜ ᱜᱮ ᱢᱮᱱᱟᱜᱼᱟ ᱱᱤᱭᱟᱹ ᱵᱮᱯᱟᱨᱮ ᱾ ᱡᱩᱫᱤ ᱠᱤᱪᱷᱩᱵᱤᱱ ᱞᱟᱹᱭ ᱜᱮᱭᱟ ᱡᱮ ᱛᱤᱱᱟᱹᱜ ᱴᱟ ᱱᱤᱭᱟᱹ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱾
ᱴᱩᱯᱤᱠ ᱢᱟ ᱟᱹᱰᱤ ᱵᱷᱟᱹᱜᱤ ᱜᱮᱭᱟ ᱢᱮᱱᱠᱷᱟᱱ ᱟᱸᱫᱷᱟ ᱯᱟᱹᱛᱭᱟᱹᱣ ᱢᱮᱱ ᱛᱮ ᱫᱚ ᱚᱱᱟ ᱫᱚ ᱢᱤᱫᱴᱟᱜ ᱵᱷᱨᱚᱢ ᱛᱚ ᱾
ᱦᱩᱸ᱾
ᱦ ᱯᱟᱹᱛᱭᱟᱹᱣ ᱫᱚ ᱪᱮᱫ ᱞᱮ ᱞᱟᱹᱭᱟ, ᱢᱚᱱᱮ ᱨᱮᱱᱟᱜ ᱚᱱᱟ ᱫᱷᱚᱠᱚᱡᱽ ᱛᱮᱫ ᱛᱚ ᱡᱚᱠᱷᱚᱱ ᱡᱟᱦᱟᱭ ᱦᱚᱲ ᱴᱷᱮᱡ ᱫᱚ ᱵᱟᱝ ᱯᱟᱲᱟᱣ ᱟᱠᱟᱱᱟ, ᱩᱱᱤ ᱫᱚ ᱛᱤᱥ ᱦᱚᱸ ᱵᱟᱭ ᱯᱟᱹᱛ ᱛᱤᱜᱼᱟ ᱢᱮᱱᱠᱷᱟᱱ ᱡᱟᱦᱟᱭ, ᱢᱤᱫ ᱫᱷᱟᱶ ᱚᱱᱟ ᱚᱱᱠᱟ ᱢᱟᱱᱮ ᱟᱵᱚ ᱫᱚ ᱯᱚᱭᱥᱟ ᱵᱟᱹᱱᱩᱜ ᱛᱟᱵᱚᱱᱟ ᱥᱮ ᱚᱱᱠᱟ᱾ ᱟᱫᱚ ᱡᱟᱦᱟᱭ ᱡᱩᱫᱤ ᱢᱟᱱᱮ, ᱨᱳᱜᱽ ᱟᱡᱟᱨ ᱠᱚ ᱯᱟᱲᱟᱣ ᱮᱱ ᱠᱷᱟᱡ ᱟᱫᱚ ᱡᱩᱫᱤ ᱯᱚᱭᱥᱟ ᱠᱚ ᱪᱟᱵᱟ ᱠᱮᱫᱟ᱾ ᱟᱫᱚ ᱵᱟᱫᱫᱷᱚᱛᱮ ᱯᱟᱹᱛᱭᱟᱹᱣ ᱦᱩᱭᱩᱜᱼᱟ, ᱵᱟᱝᱠᱷᱟᱱ ᱫᱚ ᱯᱟᱹᱛᱭᱟᱹᱣ ᱫᱚ ᱵᱟᱠᱚ ᱯᱟᱹᱛᱭᱟᱹᱜᱼᱟ ᱩᱱᱟᱹᱜ ᱦᱚᱲ᱾
ᱟᱪᱪᱷᱟ᱾
ᱚᱱᱟ ᱵᱟᱫᱽᱫᱷᱚᱛᱟ ᱢᱩᱞᱚᱠ ᱠᱟᱱᱟ᱾ ᱚᱱᱟ ᱫᱚ ᱱᱤᱛᱚᱜ ᱚᱱᱠᱟ ᱚᱵᱚᱥᱛᱷᱟ ᱦᱩᱭ ᱠᱟᱱᱟ᱾ ᱦᱮᱸ ᱢᱚᱱᱮ ᱥᱟᱱᱛᱤ ᱛᱚ ᱚᱱᱟ ᱫᱚ᱾ ᱡᱟᱦᱟᱭ ᱠᱚᱣᱟᱜ ᱯᱚᱭᱥᱟ ᱛᱟᱦᱮᱱ ᱠᱟᱱᱟ᱾ ᱩᱱᱠᱩ ᱫᱚ ᱦᱟᱱᱛᱮ, ᱚᱱᱮ ᱦᱟᱸᱥᱯᱟᱛᱟᱞ ᱦᱟᱱᱛᱮ ᱞᱟᱹᱴᱩ ᱞᱟᱹᱴᱩ ᱤᱭᱟᱹ ᱥᱮᱫ ᱠᱚ ᱪᱟᱞᱟᱜ ᱠᱟᱱᱟ᱾ ᱢᱮᱱᱠᱷᱟᱱ ᱯᱚᱭᱥᱟ ᱵᱟᱹᱱᱩᱜ ᱦᱚᱲ ᱫᱚ ᱪᱤᱠᱟᱹᱭᱟ, ᱵᱫᱽᱫᱷᱚᱛᱟ ᱢᱩᱞᱚᱠ ᱵᱚᱸᱜᱟ ᱜᱮ ᱢᱚᱱᱮ ᱥᱟᱱᱛᱤ ᱜᱮ ᱩᱱᱤ ᱫᱚ ᱫᱚᱨᱠᱟᱨ ᱛᱟᱭᱟ ᱾ᱮᱴᱟᱜ ᱠᱤᱪᱷᱩ ᱫᱚ ᱵᱟᱝ᱾ ᱚᱱᱟᱛᱮ ᱵᱚᱸᱜᱟ ᱵᱩᱨᱩ ᱠᱚ, ᱱᱩᱠᱩ ᱯᱟᱸᱡᱟᱭ ᱫᱟᱠᱚ ᱟᱸᱫᱷᱟ ᱯᱟᱹᱛᱭᱟᱹᱣ᱾
ᱛᱟ ᱚᱱᱟ ᱢᱟ ᱴᱷᱤᱠᱤ ᱚᱱᱟ ᱢᱟ ᱴᱷᱤᱠ ᱜᱮᱵᱤᱱ ᱞᱟᱹᱭ ᱠᱮᱫᱟ᱾ ᱠᱤᱱᱛᱩ ᱮᱠᱷᱚᱱᱳ ᱟᱹᱰᱤ ᱡᱟᱭᱜᱟ ᱨᱮ ᱧᱮᱞᱚᱜ ᱠᱟᱱᱟ, ᱦᱳᱭᱛᱳ ᱡᱟᱦᱟ ᱨᱮ ᱢᱟᱱᱮ ᱵᱤᱧ ᱛᱤᱧ ᱠᱚ ᱜᱮᱨ ᱠᱟᱜ ᱠᱚᱣᱟ, ᱚᱱᱟ ᱞᱟᱦᱟ ᱛᱮ ᱢᱟᱱᱮ ᱰᱟᱠᱛᱟᱨ ᱴᱷᱮᱱ ᱵᱟᱝ ᱪᱟᱞᱟᱜ ᱚᱡᱷᱟ ᱴᱷᱮᱱ ᱞᱟᱦᱟ ᱛᱮᱠᱚ ᱪᱟᱞᱟᱜ ᱠᱟᱱᱟ᱾ ᱠᱟᱱᱟ ᱱᱤᱭᱟᱹ ᱛᱤᱱᱟᱹᱜ ᱵᱤᱱ ᱢᱚᱱᱮᱭᱟ ᱡᱮ, ᱥᱟᱹᱨᱤ ᱵᱷᱟᱜᱤ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱱᱤᱭᱟᱹ ᱡᱤᱱᱤᱥ ᱠᱚ᱾
ᱦᱮᱸ ᱱᱚᱣᱟ ᱫᱚ ᱚᱡᱷᱟ ᱴᱷᱮᱡ ᱪᱟᱞᱟᱜ ᱫᱚ ᱩᱱ ᱡᱚᱠᱷᱚᱱ ᱫᱚ ᱠᱟᱹᱴᱤᱡ ᱵᱟᱹᱲᱤᱡ ᱫᱚ ᱵᱟᱹᱲᱤᱡ ᱜᱮ᱾ ᱪᱮᱫᱟᱜ ᱥᱮ ᱩᱱᱤ ᱫᱚ ᱢᱟᱱᱮ ᱱᱤᱛᱚᱜ ᱫᱚ ᱨᱟᱱ ᱠᱚ ᱦᱮᱱᱟᱜ ᱜᱮᱭᱟ, ᱥᱚᱫᱚᱨ ᱦᱟᱥᱯᱟᱛᱟᱞ ᱠᱚ ᱨᱮ ᱥᱩᱨ ᱦᱟᱸᱥᱯᱟᱛᱟᱞ ᱠᱚ ᱨᱮ᱾ ᱥᱚᱵᱥᱚᱢᱚᱭ ᱮᱱᱴᱤᱴᱤᱭᱩᱰ ᱛᱟᱦᱮᱱ ᱠᱟᱱ ᱜᱮᱭᱟ, ᱚᱸᱰᱮ ᱜᱮ ᱤᱫᱤ ᱜᱮ ᱴᱷᱤᱠᱟ᱾ ᱟᱫᱚ ᱢᱤᱫᱴᱟᱝ ᱚᱠᱟ ᱞᱮᱠᱟ, ᱢᱚᱱᱮᱭᱟᱱ ᱦᱚᱲ ᱡᱟᱦᱟᱸᱭ ᱠᱚᱫᱚ ᱠᱚ ᱢᱮᱱ ᱜᱮᱭᱟ ᱢᱟᱱᱮ ᱯᱟᱹᱦᱤᱞ ᱡᱟᱦᱟᱸᱭ ᱧᱮᱞ ᱠᱟᱫᱟ ᱠᱚ, ᱚᱠᱟ ᱞᱮᱠᱟ ᱠᱚ ᱵᱮᱥ ᱵᱟᱲᱟ ᱠᱟᱱ ᱜᱮᱭᱟ ᱩᱱᱠᱩ ᱠᱚᱫᱚ ᱠᱚ ᱢᱮᱱᱮᱼᱟ, ᱚᱸᱰᱮ ᱦᱚᱸ ᱠᱩᱵᱨᱟᱹᱡ ᱴᱷᱮᱡ ᱦᱚᱸ ᱵᱮᱥᱚᱜ ᱜᱮᱭᱟ᱾ ᱟᱫᱚ ᱢᱮᱱᱠᱷᱟᱱ ᱱᱤᱛᱚᱜ ᱫᱚ, ᱱᱮᱛᱟᱨ ᱫᱚ ᱦᱟᱸᱥᱯᱟᱛᱟᱞ ᱪᱟᱞᱟᱜ ᱜᱮ ᱴᱷᱤᱠ-ᱟ᱾ ᱢᱮᱱ ᱠᱷᱟᱡ ᱫᱚ᱾
ᱦᱮᱸ ᱟᱞᱤᱧ ᱦᱚᱸ ᱚᱲᱟ ᱜᱮᱞᱤᱧ ᱞᱟᱹᱭᱟ, ᱦᱟᱸᱥᱯᱟᱛᱟᱞ ᱱᱮᱛᱟᱨ ᱪᱟᱞᱟᱣ ᱜᱮ ᱴᱷᱤᱠᱼᱟ ᱾ᱠᱟᱨᱚᱱ ᱡᱚᱛᱚ ᱨᱟᱱ ᱠᱚ ᱟᱹᱰᱤ ᱩᱱᱚᱛᱚ ᱟᱠᱟᱱᱟ, ᱰᱟᱠᱛᱟᱨ ᱠᱚ ᱢᱮᱱᱟᱜ ᱥᱚᱵ ᱥᱚᱢᱚᱭ ᱢᱟᱱᱮ, ᱢᱤᱫᱴᱟᱝ ᱪᱤᱠᱤᱥᱟ ᱨᱮᱵᱤᱱ ᱛᱟᱦᱮᱱᱟ᱾ ᱟᱨ ᱚᱡᱷᱟ ᱴᱷᱮᱱ ᱱᱮᱛᱟᱨ ᱫᱚ ᱢᱟᱱᱮ ᱩᱱᱟᱹᱜᱴᱟ ᱫᱚ ᱪᱟᱞᱟᱣ ᱫᱚ ᱩᱪᱤᱛ ᱫᱚ ᱵᱟᱝ ᱱᱤᱭᱟᱹ ᱱᱤᱭᱟᱹ ᱥᱚᱵ ᱵᱤᱥᱚᱭ ᱨᱮ ᱾ᱵᱤᱧ ᱜᱮᱨ ᱠᱚᱨᱮ᱾ ᱢᱟᱱᱮ ᱩᱱᱤ ᱫᱚ ᱥᱮ ᱨᱚᱠᱚᱢ ᱨᱟᱱ ᱫᱚ ᱦᱚᱭᱛᱳ ᱵᱟᱭ ᱮᱢ ᱫᱟᱲᱮᱭᱟᱵᱮᱱᱟ ᱡᱮ, ᱵᱷᱤᱛᱤᱨ ᱨᱮ ᱛᱤᱱᱟᱹᱜ ᱠᱟᱡᱮ ᱮᱢᱟ ᱥᱮ ᱵᱟᱭ ᱮᱢᱟ᱾
ᱦᱩᱸ᱾
ᱢᱟᱱᱮ ᱮᱢᱚᱱ ᱦᱚᱸ ᱧᱮᱞ ᱦᱩᱭ ᱠᱟᱱᱟ, ᱚᱡᱷᱟ ᱨᱮᱠᱚ ᱤᱫᱤ ᱠᱟᱮᱭᱟ, ᱩᱱᱤ ᱢᱟᱱᱮ ᱵᱟᱭ ᱫᱟᱲᱮ ᱠᱟᱫᱟ᱾ ᱡᱮ ᱮᱢᱚᱱ ᱴᱟᱭᱤᱢ ᱦᱟᱥᱯᱟᱛᱟᱞ ᱠᱚ ᱤᱫᱤ ᱠᱟᱫᱮᱭᱟ, ᱡᱮ ᱫᱟᱠᱛᱟᱨ ᱦᱚᱸ ᱠᱤᱪᱷᱩ ᱠᱚᱨᱟᱨ ᱵᱟᱹᱱᱩᱜᱼᱟ᱾ ᱛᱚ ᱱᱤᱭᱟᱹ ᱡᱟᱭᱜᱟ ᱨᱮ ᱡᱩᱫᱤ ᱞᱟᱦᱟᱨᱮ ᱰᱟᱠᱛᱟᱨ ᱴᱷᱮᱱᱮᱢ ᱤᱫᱤ ᱠᱮᱭᱟ, ᱛᱟᱦᱚᱞᱮ ᱩᱱᱤ ᱪᱤᱠᱤᱥᱟ ᱵᱷᱟᱜᱮ ᱧᱟᱢ ᱠᱮᱟᱭ᱾ ᱰᱟᱠᱛᱟᱨ ᱫᱚ ᱢᱮᱴᱟᱝ ᱥᱚᱢᱚᱭ ᱮᱢᱟᱭ ᱦᱩᱭᱩᱜᱼᱟ, ᱪᱤᱠᱤᱥᱟ ᱞᱟᱹᱜᱤᱫ᱾
ᱠᱟᱛᱷᱟ ᱫᱚ ᱱᱚᱝᱠᱟᱜ ᱠᱟᱱᱟ ᱯᱷᱟᱥᱴ ᱨᱮᱠᱚ ᱧᱮᱞᱫᱟ ᱚᱡᱷᱟ, ᱚᱡᱷᱟ ᱫᱚ ᱯᱷᱟᱥᱴ ᱫᱚ ᱵᱟᱝ ᱧᱮᱞ ᱠᱚᱣᱟ ᱞᱟᱦᱟ ᱨᱮᱫᱚ ᱰᱟᱠᱛᱟᱨ᱾ ᱛᱟᱯᱚᱨᱮ, ᱟᱵᱚ ᱢᱚᱱᱮ ᱯᱟᱹᱛᱭᱟᱹᱣ ᱢᱚᱱᱮ ᱥᱟᱹᱱᱛ ᱛᱤ ᱞᱮᱠᱟ ᱚᱡᱷᱟ ᱴᱷᱮᱡ ᱪᱟᱞᱟᱜ ᱫᱚᱨᱠᱟᱨ ᱠᱟᱱᱟ᱾ ᱡᱮᱛᱚ ᱟᱵᱚ ᱫᱚ ᱚᱱᱟ ᱨᱮ ᱟᱹᱰᱤ ᱯᱟᱹᱛᱤᱭ ᱦᱮᱱᱟᱜ ᱛᱟᱵᱚᱱᱟ ᱛᱚ᱾ ᱥᱮᱠᱮᱱ ᱚᱯᱷᱥᱮᱱ ᱚᱱᱟ ᱚᱡᱷᱟ ᱢᱟᱱᱮ ᱢᱚᱱᱮ ᱥᱟᱱᱛᱤ ᱞᱮᱠᱟ ᱫᱚᱦᱚ ᱠᱟᱜ ᱜᱮ ᱴᱷᱤᱠᱟ ᱾ ᱯᱷᱟᱥᱴ ᱚᱯᱷᱥᱮᱱ ᱫᱚ, ᱢᱟᱱᱮ ᱦᱟᱸᱥᱯᱟᱛᱟᱞ ᱰᱟᱠᱛᱟᱨ ᱚᱲᱟᱜ ᱜᱮ ᱪᱟᱞᱟᱜ ᱴᱷᱤᱠᱟ᱾
ᱦᱮᱸ ᱾ ᱛᱟᱯᱚᱨ ᱟᱹᱰᱤ ᱦᱚᱲ ᱜᱮ ᱢᱮᱱᱟᱜ ᱠᱚᱣᱟ ᱡᱟᱭ ᱢᱟᱱᱮ ᱨᱩᱣᱟᱹ ᱠᱟᱱᱟ ᱠᱚ ᱟᱹᱰᱤ ᱫᱤᱱ ᱫᱷᱚᱨᱮ ᱠᱤᱱᱛᱩ ᱰᱟᱠᱛᱟᱨ ᱵᱟᱝ ᱠᱚ ᱫᱮᱠᱷᱟᱭᱮᱫ ᱠᱚᱣᱟ ᱮᱢᱱᱤ ᱚᱡᱷᱟ ᱨᱟᱱ ᱠᱚ ᱵᱮᱥᱤ ᱠᱚ ᱡᱚᱢ ᱵᱟᱲᱟᱭᱫᱟ, ᱢᱟᱱᱮ ᱡᱚᱠᱷᱚᱱ ᱩᱱᱠᱩ ᱵᱟᱝ ᱠᱚ ᱵᱮᱥᱚᱜ ᱠᱟᱱᱟ ᱛᱟᱦᱚᱞᱮ ᱟᱛᱳ ᱠᱚᱨᱮ ᱡᱟᱦᱟᱸᱭ ᱠᱟᱹᱴᱤᱡ ᱵᱚᱭᱚᱥᱠᱚ ᱦᱚᱲ ᱢᱮᱱᱟᱜ ᱠᱚᱣᱟ, ᱨᱟᱺᱰᱤ ᱪᱷᱟᱹᱰᱩᱭ ᱠᱟᱱᱟ ᱛᱟᱦᱚᱞᱮ ᱩᱱᱠᱩ ᱥᱮᱫ ᱜᱮ ᱵᱤᱨᱟᱴ ᱛᱤ ᱠᱚ ᱨᱟᱠᱟᱵ ᱜᱮ ᱵᱟᱝ ᱱᱩᱭ ᱫᱚ ᱰᱟᱹᱱ ᱠᱟᱱᱟᱭ ᱥᱮ ᱤᱭᱟᱹ ᱱᱩᱭ ᱠᱷᱟᱹᱛᱤᱨ ᱛᱮ ᱟᱞᱮᱭᱟᱜ ᱱᱤᱝᱠᱟᱹ ᱦᱩᱭᱩᱜ ᱠᱟᱱᱟ, ᱚᱱᱠᱟ ᱟᱹᱛᱩ ᱚᱲᱟᱜ ᱠᱚᱨᱮ ᱧᱮᱞᱚᱜ ᱜᱮᱭᱟ ᱾
ᱦᱮᱸ ᱧᱮᱞᱚᱜ ᱢᱟᱱᱮ, ᱟᱹᱰᱤ ᱜᱮ ᱧᱮᱞᱚᱜ ᱠᱟᱱ ᱜᱮᱭᱟ᱾
ᱦᱮᱸ ᱾
ᱚᱱᱟ ᱢᱤᱫᱴᱟᱝ ᱦᱤᱝᱥᱟᱹ ᱦᱚᱸ ᱡᱤᱱᱤᱥ ᱠᱟᱱ ᱜᱮᱭᱟ ᱾ ᱚᱠᱚᱭ ᱢᱟᱱᱮ ᱟᱵᱚ ᱫᱚ ᱟᱹᱛᱩ ᱚᱲᱟᱜ ᱦᱚᱲ ᱛᱚ ᱡᱮ ᱡᱟᱦᱟᱸ ᱨᱮᱱ ᱥᱤᱢ ᱢᱮᱨᱚᱢ ᱱᱤᱭᱟᱹ ᱦᱚᱸ ᱟᱹᱰᱤ ᱜᱟᱱ ᱠᱷᱟᱹᱯᱟᱹᱨᱤ ᱥᱨᱤᱥᱴᱤᱜ ᱛᱟᱵᱚᱱ ᱜᱮᱭᱟ᱾
ᱦᱮᱸ ᱾
ᱚᱱᱟ ᱠᱷᱮᱛᱨᱮ ᱦᱚᱸ ᱚᱱᱟ ᱫᱚ ᱨᱟᱠᱟᱵ ᱜᱮᱭᱟ ᱡᱮ ᱟᱯᱚᱭ ᱱᱤᱭᱟᱹ ᱟᱛᱳ ᱨᱮ ᱱᱩᱭ ᱫᱚ ᱠᱟᱹᱴᱤᱡ ᱤᱭᱟᱹᱭ ᱦᱩᱭᱩᱜᱼᱟ ᱠᱟᱹᱵᱩᱭ ᱦᱩᱭᱩᱜᱼᱟ, ᱚᱱᱠᱟ ᱦᱚᱸ ᱠᱟᱛᱷᱟ ᱨᱟᱠᱟᱵ ᱜᱮᱭᱟ ᱾ ᱟᱫᱚ ᱢᱤᱫ ᱦᱚᱲ ᱡᱩᱫᱤ ᱠᱟᱛᱷᱟᱭ ᱨᱟᱠᱟᱵ ᱞᱮᱠᱷᱟᱱ ᱟᱨ ᱢᱤᱫ ᱦᱚᱲ ᱫᱚ ᱫᱟᱲᱮ ᱮᱢ ᱞᱮᱠᱟᱭ ᱨᱚᱲ ᱥᱟᱸᱜᱮᱭᱟᱜ ᱜᱮᱭᱟ ᱾
ᱦᱮᱸ ᱾
ᱚᱱᱠᱟ ᱛᱮᱦᱚᱸ ᱚᱱᱟ, ᱚᱱᱟ ᱠᱚᱫᱚ ᱦᱩᱭᱩᱜ
ᱢᱟᱱᱮ ᱟᱹᱞᱤᱧ ᱵᱚᱞᱮ ᱢᱟᱱᱮ ᱱᱤᱭᱟᱹ ᱠᱚ, ᱵᱟᱝ ᱦᱩᱭ ᱞᱮᱠᱷᱟᱱ ᱜᱮ ᱵᱷᱟᱜᱮᱭᱟ ᱾
ᱠᱟᱛᱷᱟ ᱢᱟ ᱚᱱᱠᱟ ᱜᱮ ᱵᱟᱝ ᱦᱩᱭ ᱞᱮᱱᱠᱷᱟᱱ ᱢᱟ ᱟᱨᱚ ᱵᱷᱟᱜᱤ ᱢᱮᱱᱠᱷᱟᱱ ᱢᱤᱫ ᱦᱚᱲ ᱥᱮ ᱵᱟᱨ ᱦᱚᱲ ᱵᱩᱡᱽ ᱞᱮᱠᱷᱟᱡ ᱫᱚ ᱵᱟᱝ ᱦᱩᱭᱩᱜᱼᱟ ᱛᱚ, ᱡᱚᱛᱚ ᱦᱚᱲ ᱵᱩᱡᱽ ᱦᱩᱭᱩᱜᱼᱟ᱾ ᱡᱚᱛᱚ ᱦᱚᱲ ᱜᱮᱛᱚ ᱵᱟᱠᱚ ᱵᱩᱡ ᱫᱟ ᱥᱮ ᱾
ᱚᱱᱟ ᱜᱮᱛᱚ ᱾
ᱟᱨ ᱢᱤᱫ ᱦᱚᱲ ᱡᱩᱫᱤᱢ ᱵᱩᱡᱷᱟᱹᱣ ᱮᱭᱟ, ᱟᱢ ᱜᱮ ᱢᱮᱛᱟᱢᱟᱭ ᱯᱚᱱᱰᱤᱛ ᱠᱟᱱᱟᱭ ᱾ ᱦᱚᱲᱮ ᱵᱩᱡᱷᱟᱹᱣ ᱮᱫ ᱠᱚᱣᱟ, ᱟᱭᱟᱜ ᱫᱚ ᱪᱮᱫ ᱜᱮ ᱵᱟᱱᱩᱜ ᱛᱟᱭᱟ ᱾ ᱦᱚᱲ ᱵᱩᱡᱷᱟᱹᱣ ᱦᱚᱸ ᱱᱤᱛᱚᱜ ᱡᱟᱞᱟ ᱠᱟᱱᱟ ᱾
ᱦᱮᱸ ᱛᱟ ᱯᱚᱨᱮ ᱠᱤᱪᱷᱩ, ᱠᱤᱪᱷᱩ ᱡᱟᱭᱜᱟ ᱦᱚᱸ ᱮᱱᱟᱱ ᱡᱮᱢᱚᱱ ᱞᱟᱹᱭ ᱠᱮᱫᱟ ᱢᱟᱱᱮ ᱠᱤᱪᱷᱩ ᱠᱤᱪᱷᱩ ᱡᱤᱱᱤᱥ ᱯᱟᱹᱛᱭᱟᱹᱣ ᱫᱚᱨᱠᱟᱨ ᱠᱟᱱᱟ ᱾
ᱦᱮᱸ ᱵᱟᱝ ᱢᱮᱱ ᱛᱚ ᱵᱟᱝ ᱠᱟᱹᱴᱤᱡ ᱦᱚᱸ ᱫᱚᱨᱠᱟᱨ ᱠᱟᱱ ᱜᱮᱭᱟ ᱾
ᱠᱟᱨᱚᱱ ᱡᱮᱦᱮᱛᱩ ᱱᱤᱭᱟᱹ ᱫᱷᱟᱹᱨᱛᱤ ᱨᱮ ᱩᱱ ᱢᱟᱨᱟᱝ ᱵᱷᱟᱜᱮ ᱡᱤᱱᱤᱥ ᱪᱮᱫ ᱠᱟ ᱢᱮᱱᱟᱜᱼᱟ, ᱵᱟᱹᱲᱤᱡᱽ ᱡᱤᱱᱤᱥ ᱦᱚᱸ ᱠᱤᱪᱷᱩ ᱢᱮᱱᱟᱜᱼᱟ ᱾
ᱦᱩᱸ ᱾
ᱦᱚᱭᱛᱳ ᱚᱱᱟ ᱠᱚ ᱟᱹᱰᱤ ᱠᱤᱪᱷᱩ ᱵᱟᱵᱚᱱ ᱵᱩᱡᱽ ᱫᱟᱲᱮᱜᱼᱟ ᱾ ᱡᱮᱢᱚᱱ ᱡᱟᱦᱟᱸᱭ ᱵᱚᱲᱚ, ᱵᱚᱲᱚ ᱰᱟᱠᱛᱟᱨ ᱩᱠᱤᱞ ᱵᱟ ᱮᱢᱱᱤ ᱢᱟᱥᱴᱟᱨ ᱡᱮ ᱢᱮᱱᱟᱜ ᱠᱚᱣᱟ ᱾ ᱩᱱᱠᱩ ᱯᱮ ᱧᱮᱞ ᱠᱚᱣᱟ ᱡᱮ ᱛᱤ ᱠᱚᱨᱮ ᱮᱢᱱᱤ ᱟᱝᱴᱤ ᱠᱚ ᱦᱚᱨᱚᱜ ᱠᱟᱜᱼᱟ ᱵᱚᱲᱚ ᱵᱚᱲᱚ ᱫᱷᱤᱨᱤ ᱠᱚ ᱦᱚᱨᱚᱜ ᱠᱟᱜᱼᱟ ᱾ ᱚᱱᱟ ᱠᱤᱱᱛᱩ ᱵᱚᱲᱚ, ᱵᱚᱲᱚ ᱥᱮ ᱨᱚᱠᱚᱢ ᱡᱟᱦᱟᱸᱭ ᱜᱩᱱᱤ ᱚᱡᱷᱟ ᱠᱚ ᱢᱮᱱᱟᱜ ᱠᱚᱣᱟ ᱮᱥᱴᱳᱞᱚᱡᱟᱨ ᱠᱚ ᱩᱱᱠᱩ ᱯᱚᱨᱟᱢᱚᱨᱥᱚ ᱫᱟᱠᱚ ᱠᱤᱱᱛᱩ ᱠᱚ ᱦᱚᱨᱚᱜ ᱠᱟᱜᱼᱟ ᱾
ᱦᱩᱸ ᱾
ᱛᱟᱦᱚᱞᱮ ᱵᱷᱟᱜᱮ ᱡᱤᱱᱤᱥ ᱦᱚᱸ ᱪᱮᱫ ᱠᱟ ᱢᱮᱱᱟ ᱵᱟᱹᱲᱤᱡᱽ ᱡᱤᱱᱤᱥ ᱦᱚᱸ ᱢᱮᱱᱟᱜᱼᱟ ᱾
ᱟᱻ ᱠᱟᱛᱷᱟ ᱫᱚ ᱱᱚᱝᱠᱟᱜ ᱠᱟᱱᱟ ᱩᱱᱠᱩ ᱫᱚᱠᱚ ᱞᱟᱦᱟ ᱫᱚ ᱠᱚ ᱧᱮᱞᱟ ᱡᱟᱦᱟᱸ ᱛᱮ ᱢᱟᱱᱮ ᱵᱮᱥ ᱪᱟᱬ ᱦᱩᱭᱩᱜᱼᱟ, ᱟᱫᱚ ᱩᱱᱠᱩ ᱫᱚ ᱚᱱᱠᱟ ᱞᱟᱦᱟ ᱛᱮᱫᱚ ᱨᱩᱣᱟᱹ ᱦᱟᱹᱥᱩ ᱨᱮᱫᱚ ᱠᱷᱟᱱ ᱰᱟ-ᱫᱟᱠᱠᱛᱟᱨ ᱠᱚ ᱯᱟᱸᱡᱟ ᱠᱚᱣᱟ ᱢᱮᱱᱠᱷᱟᱱ ᱩᱱᱠᱩ ᱫᱩ ᱛᱤᱭᱟᱹ ᱡᱤᱱᱤᱥ ᱨᱮ ᱡᱮᱢᱚᱱ ᱵᱷᱚᱨᱥᱟ ᱠᱚ ᱧᱟᱢ ᱢᱟ ᱚᱱᱟ ᱦᱚᱛᱮᱡᱽ ᱛᱮ ᱩᱱᱠᱩ ᱫᱚ ᱚᱱᱟ ᱠᱚ ᱠᱚ ᱵᱮᱵᱚᱦᱟᱨᱟ᱾ ᱢᱮᱱᱠᱷᱟᱱ ᱟᱵᱚ ᱫᱚᱵᱚᱱ ᱱᱚᱝᱠᱟᱭᱟ ᱵᱷᱚᱨᱥᱟ ᱯᱟᱹᱛᱭᱟᱹᱣ ᱢᱟᱱᱮ ᱡᱟᱦᱟᱸ ᱛᱤᱱᱟᱹᱜ ᱡᱚᱛᱚ ᱠᱤᱪᱷᱩ ᱱᱚᱰᱮ ᱜᱮ ᱵᱚᱱ ᱞᱟᱦᱟᱭᱟ᱾ ᱰᱟᱠᱛᱟᱨ ᱮᱴᱟᱜ ᱠᱤᱪᱷᱩ ᱫᱚ ᱚᱱᱛᱮ ᱵᱚᱱ ᱛᱟᱭᱚᱢ ᱠᱟᱠᱚᱣᱟ᱾
ᱦᱮᱸ᱾
ᱚᱱᱟ ᱛᱮ ᱟᱵᱚ ᱫᱚ᱾ ᱪᱮᱫ ᱫᱚ ᱞᱟᱹᱭᱚᱜᱼᱟ ᱞᱟᱹᱭ ᱢᱮ᱾ ᱵᱟᱵᱚᱱ ᱵᱩᱡᱟ ᱛᱚ ᱟᱵᱚ ᱫᱚ᱾
ᱵᱟ᱾ ᱚᱱᱟ ᱰᱟᱠᱛᱟᱨ ᱞᱟᱦᱟ ᱛᱮ ᱫᱮᱠᱷᱟᱣ ᱫᱚᱨᱠᱟᱨ᱾ ᱚᱱᱟ ᱯᱟᱥᱟ ᱯᱟᱥᱤ ᱢᱤᱫᱴᱟᱝ ᱢᱚᱱᱮ ᱥᱟᱱᱛᱤ ᱢᱤᱫ ᱴᱟᱝ ᱦᱳᱭᱛᱚ ᱯᱟᱹᱛᱭᱟᱹᱣ ᱚᱱᱟ ᱦᱤᱥᱟᱹᱵ ᱛᱮ ᱚᱡᱷᱟ ᱦᱚᱸ ᱢᱟᱱᱮ ᱧᱮᱞ ᱫᱚᱨᱠᱟᱨ᱾
ᱦᱩᱸ᱾
ᱡᱮ ᱮᱠᱟᱞ ᱜᱮ ᱚᱡᱷᱟ ᱪᱮᱛᱟᱱ ᱜᱮ ᱱᱤᱨᱵᱷᱚᱨ ᱮᱢᱚᱱᱚ ᱧᱮᱞ ᱦᱩᱭ ᱠᱟᱱᱟ᱾ ᱡᱮ ᱚᱡᱷᱟ ᱴᱷᱮᱱ ᱡᱟᱦᱟᱸᱭ ᱦᱳᱭᱛᱚ ᱪᱟᱞᱟᱜ ᱠᱟᱱᱟ ᱩᱱᱤ ᱴᱷᱮᱱ ᱜᱮ ᱡᱮ ᱯᱚᱨᱤᱢᱟᱱ ᱴᱟᱠᱟ ᱠᱚ ᱠᱷᱚᱨᱚᱪ ᱟᱠᱟᱫᱟ᱾ ᱚᱱᱟ ᱴᱟᱠᱟ ᱛᱮ ᱜᱮ ᱡᱩᱫᱤ ᱢᱤᱫ ᱴᱟᱝ ᱵᱷᱟᱜᱮ ᱫᱟᱠᱛᱟᱨ ᱠᱚ ᱫᱮᱠᱷᱟᱣ ᱠᱮᱭᱟ ᱛᱟᱦᱞᱮ ᱩᱱᱤ ᱛᱟᱲᱟ ᱛᱟᱲᱤ ᱵᱷᱟᱜᱮ ᱠᱚᱜᱼᱟᱭ᱾
ᱦᱩᱸ᱾
ᱢᱟᱱᱮ ᱮᱢᱚᱱᱚ ᱠᱟᱱᱟ ᱡᱮ ᱡᱷᱚ ᱛᱚ ᱚᱡᱷᱟ ᱠᱚ ᱵᱷᱟᱜᱮᱭᱟ ᱚᱱᱠᱟ ᱦᱚᱸ ᱵᱟᱝ ᱠᱤᱪᱷᱩ ᱢᱮᱱᱟᱜ ᱠᱚᱣᱟ ᱩᱱᱠᱩ ᱪᱮᱥᱴᱟᱭ ᱡᱟᱛᱮ ᱦᱚᱲᱟᱜ ᱠᱟᱹᱴᱤᱡᱽ ᱴᱟᱠᱟ ᱠᱚ ᱦᱟᱛᱟᱣ ᱜᱟᱱᱚᱜ ᱢᱟ ᱚᱱᱠᱟᱱᱟᱜ ᱟᱨ ᱚᱡᱷᱟ ᱴᱷᱮᱡ ᱵᱤᱱ ᱪᱟᱞᱟᱣ ᱞᱮ ᱠᱷᱟᱱ ᱜᱮ ᱩᱱᱤ ᱠᱤᱱᱛᱩ ᱟᱵᱤᱱᱟᱜ ᱮ ᱧᱟᱢ ᱜᱮᱭᱟ ᱵᱟᱹᱲᱤᱡᱽ ᱡᱤᱱᱤᱥᱮ ᱧᱟᱢ ᱜᱮᱭᱟ᱾ ᱩᱱᱤ ᱠᱤᱱᱛᱩ ᱵᱟᱭ ᱞᱟᱹᱭᱟ ᱡᱮ ᱟᱵᱤᱱᱟᱜ ᱫᱚ ᱡᱷᱚᱛᱚ ᱜᱮ ᱵᱷᱟᱜᱮ ᱜᱮᱭᱟ᱾
ᱦᱩᱸ᱾
ᱛᱟᱦᱞᱮ ᱚᱱᱟ ᱠᱚᱸ ᱦᱚᱸ ᱠᱟᱹᱴᱤᱡ ᱵᱩᱡᱽ ᱵᱟᱲᱟ ᱠᱟᱛᱮᱫ ᱧᱮᱞ ᱫᱚᱨᱠᱟᱨ ᱡᱮ ᱚᱠᱚᱭ ᱴᱟᱜ ᱚᱠᱟ ᱞᱮᱠᱟ ᱠᱟᱱᱟᱭ᱾
ᱟᱨ ᱰᱟᱠᱛᱟᱨ ᱦᱚᱸ ᱱᱚᱝᱠᱟ ᱦᱮᱱᱟᱜ ᱠᱚᱣᱟ ᱡᱮ ᱡᱚᱴᱚ ᱡᱚᱛᱚ ᱰᱟᱠᱛᱟᱨ ᱜᱮ ᱟᱹᱰᱤ ᱠᱚ ᱵᱷᱟᱹᱜᱤᱭᱟᱠᱚ᱾ ᱥᱮ ᱵᱮᱥ ᱜᱮᱭᱟ ᱠᱚ ᱚᱱᱠᱟ ᱫᱚ ᱵᱟᱝ᱾ ᱡᱚᱛᱚ ᱰᱟᱠᱛᱟᱨ ᱫᱚ ᱡᱟᱦᱟᱸᱭ ᱠᱚ ᱫᱚ ᱨᱳᱜᱽ ᱦᱚᱸ ᱵᱟᱠᱚ ᱯᱟᱸᱡᱟ ᱧᱟᱢ ᱫᱟᱲᱮᱭᱟᱜᱼᱟ᱾
ᱮᱸᱦᱮᱜ᱾
ᱦᱩᱸ ᱟᱫᱚ ᱚᱱᱟ ᱠᱚᱨᱮ ᱡᱟᱦᱟᱸᱭ ᱡᱟᱦᱟᱸᱭ ᱦᱚᱲ ᱠᱚ ᱫᱚ ᱚᱱᱮ ᱚᱱᱠᱟ ᱤᱭᱟᱹ ᱠᱚ ᱫᱟ ᱧᱟᱢ ᱠᱟᱜᱼᱟ ᱫᱷᱚ᱾ ᱚᱠᱟ ᱠᱚ ᱧᱟᱢ ᱠᱟᱜᱼᱟ ᱱᱩᱭ ᱫᱚ ᱵᱟᱭ ᱵᱮᱥ ᱫᱟᱲᱮᱭᱟᱠᱚᱣᱟ ᱥᱮ ᱦᱟᱹᱱᱤ ᱵᱟᱭ ᱵᱮᱥ ᱫᱟᱲᱮᱭᱟᱠᱚᱣᱟ, ᱟᱫᱚ ᱠᱚ ᱞᱟᱹᱭᱟ ᱰᱟᱠᱛᱟᱨ ᱫᱚ ᱵᱟ ᱠᱚ ᱵᱮᱥ ᱫᱟᱲᱮᱭᱟᱠᱚᱣᱟ᱾ ᱚᱡᱷᱟ ᱜᱮᱠᱚ ᱴᱷᱤᱠᱟ᱾ ᱟᱫᱚ ᱢᱤᱫ ᱴᱷᱮᱱ ᱧᱮᱞ ᱠᱟᱛᱮ ᱫᱚ ᱵᱟᱝ ᱥᱮ ᱟᱹᱰᱤ ᱜᱟᱱ ᱚᱯ ᱚᱯᱷᱥᱮᱱ ᱦᱮᱱᱟᱜ ᱜᱮᱭᱟ᱾ ᱚᱯᱥᱮᱱ ᱫᱚ ᱧᱮᱞ ᱫᱚᱨᱠᱟᱨ ᱜᱮ᱾
ᱦᱮᱸ ᱚᱯᱷᱥᱮᱱ ᱫᱚ ᱧᱮᱞ ᱫᱚᱨᱠᱟᱨ ᱛᱚ᱾
ᱦᱩᱸ᱾
ᱛᱟᱯᱚᱨᱮ ᱰᱟᱠᱛᱟᱨ ᱴᱷᱮᱱ ᱪᱟᱞᱟᱣ ᱞᱮᱠᱷᱟᱱ ᱜᱮ ᱵᱷᱟᱜᱮᱜᱼᱟ ᱚᱱᱟ ᱡᱤᱱᱤᱥ ᱦᱚᱸ ᱵᱟᱝ ᱠᱟᱱᱟ᱾
ᱰᱠᱮᱛᱟᱨ ᱡᱚᱛᱚ ᱠᱷᱚᱱ ᱵᱮᱥᱴᱚᱜᱼᱟ᱾
ᱦᱩᱸ᱾ ᱟᱯᱮ ᱚᱱᱛᱮᱮ ᱚᱞᱪᱤᱠᱤ ᱪᱮᱫᱠᱟ ᱪᱟᱹᱞᱩ ᱢᱮᱱᱟᱜᱼᱟ ᱯᱨᱟᱭᱢᱟᱨᱤ ᱞᱮᱵᱮᱞ ᱠᱷᱚᱱ?
ᱪᱟᱹᱞᱩ ᱢᱮᱱᱟᱜ ᱜᱮᱭᱟ᱾ ᱮᱸᱜ ᱩᱱᱟᱹᱜ ᱫᱚ ᱟᱹᱣᱨᱤ ᱪᱟᱹᱞᱩᱜᱼᱟ ᱢᱮᱫᱴᱟᱝ ᱵᱟᱨᱭᱟ ᱤᱥᱠᱩᱞ ᱨᱮ ᱪᱟᱹᱞᱩ ᱦᱮᱱᱟᱜᱼᱟ᱾ ᱟᱞᱮ ᱠᱟᱹᱴᱤᱡ ᱟᱞᱮ ᱠᱷᱚᱡ ᱠᱟᱹᱴᱤᱡ ᱯᱷᱟᱨᱟᱠ ᱧᱚᱜ ᱨᱮᱫᱚ ᱚᱸᱰᱮ ᱫᱚ ᱯᱩᱨᱟᱹ ᱪᱟᱹᱞᱩ ᱦᱮᱱᱟᱜᱼᱟ᱾
ᱚ ᱟᱪᱪᱷᱟ᱾ ᱦᱟᱭ ᱤᱥᱠᱩᱞ ᱠᱚᱨᱮ ᱢᱮᱱᱟᱜ ᱜᱮᱭᱟ?
ᱦᱟᱭ ᱤᱥᱠᱩᱞ, ᱦᱮᱸ ᱢᱮᱱᱟᱜ ᱜᱮᱭᱟ᱾
ᱱᱤᱭᱟᱹ ᱵᱮᱯᱟᱨ ᱟᱵᱤᱡ ᱱᱤᱭᱟᱹ ᱵᱮᱯᱟᱨ ᱟᱵᱤᱱ ᱪᱮᱜ ᱵᱤᱱ ᱢᱚᱱᱮ ᱜᱮᱭᱟ ᱡᱮ ᱟᱵᱚ ᱢᱟᱱᱮ ᱚᱞ ᱪᱤᱠᱤᱛᱮ ᱚᱞᱚᱜ ᱯᱟᱲᱦᱟᱣ ᱥᱮᱬᱟ ᱞᱮᱠᱷᱟᱱ ᱵᱷᱟᱜᱮᱤᱭᱟ ᱥᱮ ᱵᱟᱹᱲᱤᱡ-ᱟ ᱥᱚᱢᱟᱡ ᱞᱟᱹᱜᱤᱫ?
ᱡᱚᱛᱚᱠᱷᱚᱱ ᱵᱷᱟᱜᱤᱜᱼᱟ, ᱢᱟᱱᱮ ᱯᱷᱟᱥᱴ ᱞᱮᱝᱜᱩᱭᱮᱡ ᱡᱩᱫᱤ ᱚᱱᱟ ᱵᱚᱱ ᱫᱚᱦᱚ ᱠᱟᱜᱼᱟ, ᱟᱵᱚ ᱵᱚᱱ ᱚᱱᱟ ᱛᱮᱵᱚᱱ ᱯᱟᱲᱦᱟᱜᱼᱟ ᱟᱹᱰᱤ ᱵᱷᱟᱹᱜᱤ ᱾ ᱟᱨ ᱥᱮᱠᱮᱱᱰ ᱚᱯᱥᱮᱱ ᱛᱷᱟᱨᱰ ᱚᱯᱥᱮᱱ ᱢᱟ ᱦᱮᱱᱟᱜ ᱜᱮᱭᱟ ᱥᱮ ᱮᱴᱟᱜᱟᱜ ᱟᱫᱟᱨ ᱞᱮᱝᱜᱩᱭᱮᱡᱽ ᱾
ᱦᱮᱸ ᱾
ᱚᱱᱟ ᱜᱮ ᱵᱷᱟᱹᱜᱤᱜ-ᱟ ᱡᱚᱛᱚ ᱠᱷᱚᱡ ᱵᱮᱥᱴ ᱾ ᱟᱫᱚ ᱠᱚ ᱢᱮᱱᱫᱟ ᱱᱚᱣᱟ ᱛᱮ ᱯᱟᱲᱦᱟᱣ ᱠᱟᱛᱮᱫ ᱪᱮᱫ ᱦᱩᱭᱩᱜᱼᱟ ᱚᱱᱮ ᱚᱱᱠᱟ ᱠᱚ ᱢᱮᱱᱫᱟ ᱾ ᱟᱫᱚ ᱟᱹᱰᱤ ᱦᱚᱲᱟᱜ ᱠᱟᱛᱷᱟ ᱟᱸᱡᱚᱢ ᱟᱠᱟᱱᱟ ᱚᱱᱠᱟ ᱜᱮ ᱾
ᱱᱤᱭᱟᱹ ᱥᱮᱬᱟ ᱫᱚ ᱞᱟᱹᱠᱛᱤ ᱠᱟᱱᱟ ᱟᱵᱚ ᱮᱠᱷᱚᱱ ᱡᱩᱫᱤ ᱵᱟᱝᱠᱚ ᱥᱮᱬᱟᱭᱟ ᱛᱟᱦᱚᱞᱮ ᱢᱟᱱᱮ ᱡᱩᱫᱤ ᱪᱟᱹᱞᱩᱜ ᱠᱟᱱᱟ ᱡᱩᱫᱤ ᱜᱤᱫᱽᱨᱟᱹ ᱠᱚᱣᱟᱜ ᱤᱥᱠᱩᱞ ᱠᱚᱨᱮ ᱵᱟᱝ ᱠᱚ ᱪᱟᱞᱟᱜᱼᱟ ᱛᱟᱦᱚᱞᱮ ᱱᱤᱭᱟᱹ ᱦᱚᱸ ᱢᱮᱫᱴᱟᱝ ᱫᱤᱭᱮ ᱥᱚᱨᱠᱟᱨᱤ ᱵᱷᱟᱵ ᱛᱮᱦᱚᱸ ᱟᱡᱽ ᱛᱮ ᱜᱮᱞᱮᱳᱣ ᱜᱤᱫᱽᱨᱟᱹ ᱵᱟᱝᱠᱚ ᱦᱤᱡᱩᱜ ᱠᱟᱱᱟ ᱢᱮᱫᱴᱟᱝ ᱩᱱᱠᱩ ᱦᱚ ᱠᱚ ᱵᱚᱱᱫᱚᱭᱟ ᱢᱩᱪᱟᱹᱫ ᱥᱮᱫ ᱫᱚ ᱟᱫᱚ ᱾
ᱦᱩᱸ ᱾
ᱟᱨ, ᱦᱮᱸ ᱾
ᱩᱱᱠᱩ ᱡᱮᱢᱚᱱ ᱠᱟᱹᱴᱤᱡ ᱦᱩᱸ ᱩᱱᱠᱩ ᱡᱚᱠᱷᱚᱱ ᱵᱩᱡ ᱢᱟᱠᱚ ᱱᱩᱠᱩ ᱚᱱᱮ ᱢᱟᱱᱮ ᱯᱟᱲᱦᱟᱜ ᱵᱩᱡᱷᱟᱹᱣᱮᱫ ᱠᱚᱣᱟ ᱾